ᱦᱮᱞᱳ
ᱦᱮᱞᱳ ᱦᱳᱭ ᱦᱳᱭ ᱟᱸᱡᱚᱢ ᱧᱟᱢᱚᱜ ᱠᱟᱱᱟ᱾
ᱪᱮᱫ ᱠᱚ ᱪᱤᱠᱟᱹ ᱵᱟᱲᱟᱭᱮᱜᱼᱟ᱾
ᱪᱤᱠᱟᱹ ᱫᱚ ᱪᱮᱫ ᱜᱮ ᱪᱤᱠᱟᱹ ᱵᱟᱝ ᱦᱩᱭᱩᱜ ᱠᱟᱱᱟ ᱠᱷᱟᱞᱞᱤ ᱱᱚᱜᱼᱚᱭ ᱨᱩᱢ ᱠᱚᱨᱮᱜ ᱛᱟᱦᱮᱱ ᱦᱩᱭᱩᱜ ᱠᱟᱱᱟ᱾ ᱢᱟᱱᱮ ᱢᱤᱫ ᱢᱟᱥ ᱫᱷᱚᱨᱮ ᱨᱩᱢ ᱨᱮᱜᱤᱧ ᱛᱟᱦᱮᱸ ᱠᱟᱱᱟ ᱨᱩᱢ᱾ ᱨᱩᱢ ᱠᱷᱚᱪᱚ ᱟᱸᱠᱟ ᱥᱮᱫ ᱦᱚᱸ ᱪᱟᱞᱟᱣ ᱵᱟᱝ ᱦᱩᱭ ᱟᱠᱟᱱᱟ ᱚᱱᱠᱟ ᱵᱟᱨᱦᱮ ᱫᱟᱬᱟᱱ᱾ ᱠᱚᱦᱚᱜ ᱛᱚ ᱠᱷᱟᱹᱞᱤ ᱡᱚᱢ ᱧᱩ ᱜᱤᱛᱤᱡ ᱡᱟᱹᱯᱤᱫ ᱠᱚᱜ᱾ ᱚᱱᱟ ᱠᱚᱜᱮ ᱠᱚᱨᱟᱣ ᱦᱩᱭᱩᱜ ᱠᱟᱱᱟ ᱮᱸ, ᱟᱨ ᱟᱢᱜᱮ ᱪᱮᱫ ᱠᱚᱢ ᱪᱤᱠᱟᱹ ᱵᱟᱲᱟᱭᱮᱫᱟ᱾
ᱟᱞᱮ ᱚᱱᱟ ᱠᱚᱜᱮ ᱟᱨ ᱱᱤᱛᱚᱜ ᱫᱚ ᱪᱮᱫ ᱠᱚᱦᱚᱸ ᱵᱟᱞᱮ ᱪᱤᱠᱟᱹ ᱵᱟᱲᱟᱭᱮᱫ ᱜᱮᱭᱟ ᱛᱚ ᱟᱞᱮ ᱪᱮᱫ᱾ ᱟᱞᱮ ᱦᱚᱸ ᱚᱱᱠᱟᱜᱮ ᱵᱮᱨᱮᱫ ᱠᱟᱱᱟᱞᱮ᱾ ᱦᱮᱸ ᱡᱚᱢᱟᱜ ᱠᱚᱞᱮ ᱵᱮᱱᱟᱣᱮᱫᱼᱟ ᱡᱚᱢᱮᱞᱮ ᱩᱢᱚᱜ ᱠᱟᱱᱟᱞᱮ᱾ ᱟᱨ ᱞᱮ ᱡᱚᱢᱟᱜ ᱵᱮᱱᱟᱣ ᱟᱨ ᱟᱨ ᱞᱮ ᱡᱚᱢᱮᱫᱼᱟ ᱞᱮ ᱟᱨᱞᱮ ᱡᱟᱹᱯᱤᱫᱮᱜᱼᱟ᱾ ᱟᱨ ᱞᱮ ᱵᱮᱱᱟᱣᱮᱫᱼᱟ ᱟᱨᱞᱮ ᱡᱚᱢᱮᱫᱼᱟ ᱟᱨ ᱱᱤᱛᱚᱜ ᱦᱚᱸᱞᱮ ᱡᱟᱯᱤᱫᱮᱼᱟ ᱠᱷᱞᱤ ᱤᱱᱟᱹ ᱜᱮ ᱦᱤᱡᱩᱜ ᱠᱟᱱᱟ ᱵᱟᱨ ᱵᱟᱨ᱾
ᱟᱪᱪᱷᱟ ᱟᱪᱪᱷᱟ ᱟᱪᱪᱷᱟ ᱚᱱᱟ ᱠᱚᱢᱟ ᱴᱷᱤᱠ ᱩᱸ ᱚᱱᱟ ᱪᱷᱟᱰᱟ ᱠᱟᱛᱮ᱾ ᱚᱱᱟ ᱠᱚ ᱠᱷᱟᱹᱞᱤ ᱚᱱᱟ ᱠᱚᱜᱮ ᱵᱟᱝ᱾
ᱦᱮᱸ ᱚᱱᱟᱜᱮ ᱦᱤᱡᱩᱜ ᱠᱟᱱᱟ ᱟᱞᱮᱭᱟᱜ ᱫᱚ ᱵᱟᱨ ᱵᱟᱨ᱾
ᱟᱨ ᱪᱮᱫ ᱠᱚ ᱢᱮᱱᱟ᱾
ᱟᱪᱪᱷᱟ ᱢᱟ ᱞᱟᱹᱭ ᱛᱟᱞᱟᱝ ᱱᱤᱛᱚᱜ, ᱱᱤᱛᱚᱜ ᱫᱚ ᱚᱠᱟ ᱥᱟᱛᱟᱢ ᱱᱭᱮ ᱞᱟᱝ ᱜᱟᱞᱢᱟᱨᱟᱝᱼᱟ᱾
ᱚᱱᱟᱜᱮ ᱞᱟᱹᱭᱟ ᱩᱱᱫᱤᱱᱟᱜ ᱪᱮᱫ ᱪᱮᱫ ᱠᱚᱢ ᱩᱭᱦᱟᱹᱨ ᱟᱠᱟᱫ ᱜᱮᱭᱟ᱾ ᱦᱟᱲᱟᱢ ᱛᱮᱠᱚ ᱵᱩᱲᱦᱤ ᱛᱮᱠᱚ ᱪᱮᱫ ᱠᱚ ᱜᱚᱲᱟᱢ ᱦᱟᱲᱟᱢ ᱜᱚᱲ ᱵᱩᱲᱦᱤ ᱠᱚ ᱪᱮᱫ ᱠᱚᱠᱚ ᱞᱟᱹᱭ ᱠᱟᱜ ᱢᱮᱜᱮᱭᱟ᱾
ᱤᱧ ᱤᱧ ᱫᱚ ᱥᱟ ᱮᱸ ᱠᱩᱫᱩᱢ ᱠᱟᱹᱱ ᱠᱚ
ᱤᱧ ᱫᱚ ᱠᱩᱫᱷᱩᱢ ᱠᱟᱹᱦᱱᱤ ᱫᱚᱠᱚ ᱞᱟᱹᱭ ᱠᱤᱫᱤᱧ ᱜᱮᱭᱟ ᱢᱟᱱᱮ ᱚᱱᱠᱟ ᱢᱟᱱᱮ ᱤᱧ ᱦᱚᱸ ᱤᱧ ᱵᱩᱰᱦᱤ ᱜᱚ ᱦᱟᱲᱟᱢᱵᱟ ᱱᱚᱝᱠᱟ ᱛᱟᱦᱮᱸ ᱠᱟᱱᱟ ᱛᱟᱹᱦᱮ ᱵᱟᱝ ᱤᱧ ᱵᱩᱰᱷᱤ ᱠᱚᱫᱚ ᱢᱮᱱᱟᱭ᱾ ᱮ ᱮᱠᱷᱚᱱᱳ ᱤᱧ ᱫᱟᱫᱩ ᱫᱚ ᱛᱷᱚᱲᱟ ᱢᱟᱱᱮ ᱢᱟᱱᱮ ᱛᱷᱚᱲᱟ ᱧᱩᱭ ᱟᱹᱰᱤ ᱟᱸᱴᱮ ᱧᱩᱭᱮᱫ ᱠᱟᱱᱟᱦᱮᱱᱟ ᱵᱩᱡᱛᱟᱢ ᱛᱚ᱾
ᱦᱩᱸ ᱮᱱᱠᱷᱟᱱ ᱩᱱᱤᱢᱟ ᱥᱮᱨᱮᱧ ᱠᱚ ᱞᱟᱹᱭ ᱵᱟᱲᱟ ᱜᱮᱭᱟ ᱯᱩᱨᱟᱹ᱾
ᱥᱮᱨᱮᱧ ᱠᱚᱫᱚᱭ ᱞᱟᱹᱭ ᱠᱟᱹᱛᱤᱤᱧ ᱜᱮᱭᱟ ᱢᱮᱱᱠᱷᱟᱱ, ᱩᱱᱤ ᱫᱚ ᱥᱮᱨᱮᱧ ᱫᱚ ᱵᱟᱭ ᱥᱮᱨᱮᱧ ᱮᱮᱫ ᱠᱟᱱ ᱛᱟᱦᱮᱱᱟ ᱛᱤᱨᱭᱳ ᱨᱚᱨᱚᱝ ᱮᱫ ᱠᱟᱱ ᱛᱟᱦᱮᱸᱱᱟ᱾ ᱟᱨ ᱦᱳᱭ ᱦᱳᱭ ᱟᱨ ᱤᱧ ᱵᱩᱰᱤᱜᱚᱫᱚ ᱥᱮᱨᱮᱧ ᱫᱚ ᱵᱟᱭ ᱵᱟᱲᱟᱭᱟ ᱤᱧ ᱵᱩᱰᱤᱜᱚᱫᱚ ᱨᱩᱥᱤᱠᱟ ᱫᱚ ᱦᱚᱲ ᱫᱚ ᱵᱟᱝ ᱠᱟᱱᱟᱭ᱾
ᱟᱫᱚ ᱩᱱᱤ ᱫᱚ ᱱᱚᱜᱼᱚ ᱱᱚᱝᱠᱟ ᱠᱩᱫᱩᱢ ᱠᱚᱠᱚᱭ ᱞᱟᱹᱭ ᱵᱟᱲᱟᱹᱧ ᱠᱟᱱ ᱛᱟᱦᱮᱱᱟ ᱵᱚᱞᱮ ᱱᱚᱝᱠᱟ᱾ ᱟᱫᱚ ᱱᱟᱱᱟ ᱨᱚᱠᱚᱢ ᱠᱩᱫᱩᱢ ᱢᱟ ᱟᱪᱪᱷᱟ ᱠᱩᱫᱩᱢ ᱛᱟᱞᱟᱝ ᱟᱞᱟᱝ᱾ ᱢᱟ ᱟᱪᱪᱷᱟ ᱠᱩᱫᱢ ᱜᱮᱞᱟᱝ ᱠᱩᱫᱩᱢ ᱞᱟᱹᱜᱤᱫ ᱱᱤᱛ ᱚᱠᱛᱚ ᱫᱚ᱾ ᱟᱪᱪᱷᱟ ᱢᱟ ᱦᱮᱸ ᱦᱮᱸ ᱢᱟ ᱢᱟ ᱟᱢ ᱢᱤᱫᱴᱮᱱ ᱠᱩᱫᱩᱢ ᱞᱟᱹᱭ ᱢᱮ ᱢᱟ᱾
ᱤᱧ ᱠᱩᱫᱩᱢ ᱟᱹᱧ
ᱦᱮᱸ ᱦᱮᱸ
ᱤᱧ ᱫᱚ ᱪᱮᱫ ᱠᱩᱫᱩᱢ ᱜᱮ
ᱢᱟ ᱥᱮ
ᱮᱸ ᱠᱩᱫᱩ ᱨᱮ ᱠᱩᱲᱤ ᱠᱩᱲᱤ ᱢᱤᱫᱴᱟᱝ ᱰᱟᱝᱨᱤ ᱯᱮᱭᱟ ᱨᱮᱛᱟᱭ ᱨᱟᱢᱟ?
ᱫᱤᱭᱟ ᱨᱮᱛᱟᱭ ᱨᱟᱢᱟ᱾
ᱦᱳᱭ
ᱫᱮᱤᱭᱟ ᱨᱮᱛᱟᱭ ᱨᱟᱢᱟ ᱢᱤᱫᱴᱮᱱ ᱵᱩᱰᱤᱭᱟᱜ ᱫᱮᱤᱭᱟᱨᱮ ᱛᱟᱭ ᱨᱚᱢᱟ᱾ ᱵᱟᱵᱟᱨᱮ ᱟᱹᱰᱤ ᱡᱚᱴᱤᱞ ᱮᱢ ᱠᱩᱞᱤ ᱠᱤᱫᱤᱧ ᱫᱚ ᱵᱚᱞᱮ ᱵᱟᱹᱧ ᱟᱸᱡᱚᱢ ᱵᱟᱲᱟ ᱟᱠᱟᱣᱫᱟ ᱱᱚᱣᱟ ᱢᱟ᱾
ᱟᱪᱪᱷᱟ ᱤᱧ ᱩᱭᱦᱟᱹᱨ ᱦᱟᱛᱟᱲ ᱮᱟ ᱤᱱᱟᱹᱜ ᱤᱧ ᱟᱢ ᱢᱤᱫᱴᱷᱮᱱᱤᱧ ᱠᱩᱞᱤ ᱞᱮᱢᱜᱮ?
ᱴᱷᱤᱠᱮ ᱾
ᱱᱚᱝᱠᱟ ᱱᱚᱝᱠᱟ, ᱠᱚ ᱢᱮᱱᱟ ᱢᱟᱱᱮ ᱵᱷᱮᱱᱛᱟ ᱠᱟᱛᱷᱟᱧ ᱢᱮᱱ ᱞᱮᱜᱮ ᱡᱮ ᱱᱚᱝᱠᱟᱼᱼ ᱡᱮ ᱡᱮ ᱥᱟᱵ ᱠᱟᱜ ᱢᱮ ᱤᱧᱤᱧ ᱢᱮᱛᱟᱟᱢ ᱠᱟᱱᱟ᱾ ᱡᱮ ᱱᱤᱛᱚᱜ ᱱᱤᱛᱚᱜ ᱫᱚᱼᱼ ᱞᱩᱵᱩᱜ ᱢᱩᱡ ᱠᱚ ᱜᱮᱜᱮᱨ ᱠᱟᱱᱟ ᱟᱫᱚ ᱚᱱᱟ ᱢᱟᱱᱮ ᱫᱚ ᱪᱮᱫ ᱵᱚᱱ ᱵᱩᱡᱷᱟᱹᱣᱟ?
ᱞᱩᱵᱩᱜ ᱚᱡ ᱠᱚ ᱜᱮᱜᱮᱨ ᱠᱟᱱᱟ?
ᱦᱳᱭ ᱦᱳ ᱦᱳᱭ᱾
ᱚᱱᱟᱫᱚ ᱪᱮᱫ ᱪᱚᱝ ᱤᱧ ᱦᱚᱸ ᱵᱟᱹᱧ ᱵᱟᱲᱟᱭ ᱜᱮᱭᱟ᱾
ᱟᱪᱪᱷᱟ᱾
ᱦᱟᱹᱭᱧ ᱡᱚᱢ,
ᱵᱟᱢ ᱟᱸᱡᱚᱢ ᱠᱟᱫᱟ ᱡᱟᱭᱦᱳᱠ ᱚᱱᱟ ᱟᱸᱡᱚᱢ ᱫᱚ ᱚᱱᱟ ᱠᱚᱫᱚ᱾ ᱚᱱᱟᱫᱚ ᱟᱭᱢᱟ ᱨᱚᱠᱚᱢ ᱢᱳᱰᱤᱯᱷᱟᱭ ᱠᱟ ᱠᱚ ᱵᱮᱱᱟᱣ ᱥᱮ ᱥᱟᱵ ᱠᱟᱜ ᱢᱮ ᱡᱟᱦᱟᱸ ᱢᱟᱨᱮ ᱠᱚ ᱡᱤᱱᱤᱥ ᱡᱟᱦᱟᱸ ᱠᱚ ᱢᱮᱱᱟᱜᱼᱟ ᱚᱱᱟ ᱠᱚ ᱥᱟᱱᱟᱢ ᱦᱚᱲ ᱯᱨᱟᱭ ᱵᱚᱱ ᱟᱸᱡᱚᱢ ᱵᱟᱲᱟ ᱠᱟᱜᱼᱟ ᱢᱮᱱᱠᱷᱟᱱᱼᱼ ᱠᱤᱪᱷᱩ ᱠᱤᱪᱷᱩ ᱡᱤᱱᱤᱥ ᱠᱚᱫᱚ ᱵᱟᱹᱵᱩ᱾ ᱢᱟᱱᱮ ᱵᱟᱵᱚ ᱟᱸᱡᱚᱢ ᱵᱟᱲᱟ ᱠᱟᱜᱼᱟ᱾ ᱟᱸᱡᱚᱢ ᱵᱟᱲᱟ ᱟᱠᱟᱫ ᱨᱮᱦᱚᱸᱚᱱ ᱥᱟᱵᱟᱜ ᱢᱚᱰᱤᱯᱷᱟᱭ ᱞᱮᱠᱟᱱ ᱥᱟᱢᱮ ᱵᱟᱢ ᱵᱩᱡᱟᱹ ᱫᱟᱲᱮᱭᱟᱜᱼᱟ᱾ ᱢᱮᱱᱫᱚ ᱚᱱᱟ ᱛᱷᱚᱲᱟ ᱟᱭᱟᱜ ᱠᱟᱛᱷᱟ ᱞᱮᱠᱟᱛᱮ ᱤᱭᱟᱹ ᱞᱮᱠᱷᱟᱱ ᱡᱟᱭᱦᱳᱠ᱾ ᱛᱚ ᱟᱢᱟᱜ ᱠᱚᱥᱪᱮᱱ ᱨᱮᱭᱟᱜ ᱮᱱᱥᱟᱨ ᱫᱚ ᱯᱟᱞᱮ ᱤᱧ ᱫᱚ ᱵᱟᱹᱧ ᱞᱟᱹᱭ ᱫᱟᱲᱮᱭᱟᱜ ᱠᱟᱱᱟ᱾ ᱟᱫᱚ ᱚᱱᱟᱜᱮ ᱞᱟᱹᱭ ᱢᱮ ᱢᱟ᱾
ᱤᱧᱟᱹᱜ ᱨᱮᱱᱟᱜ ᱫᱚ ᱯᱟᱹᱴᱭᱟᱹ᱾
ᱟᱪᱪᱷᱟ ᱟᱪᱪᱷᱟ᱾ ᱟᱨ ᱤᱧ ᱡᱟᱦᱟᱸᱧ ᱢᱮᱱ ᱠᱮᱫᱟ ᱚᱱᱟ ᱫᱚᱳᱭᱜ ᱠᱟᱱᱟ ᱫᱟᱠᱟ ᱨᱮᱮᱡ ᱫᱟᱠᱟ ᱡᱚᱠᱷᱚᱱ ᱵᱟᱝ ᱨᱮᱸᱜᱮᱡ ᱵᱚᱱᱟ ᱾ ᱛᱚ ᱩᱱ ᱚᱠᱛᱚ ᱢᱤᱫ ᱦᱚᱲᱮ ᱢᱮ ᱦᱳᱭ ᱦᱳᱭ ᱛᱚᱠᱷᱚᱱ ᱵᱚᱱ ᱢᱮᱱᱟ ᱡᱮᱼᱼ ᱦᱸ ᱞᱟᱡ ᱨᱮ ᱞᱩᱵᱩᱜ ᱞᱩᱵᱩᱜ ᱢᱩᱡ ᱠᱚ ᱜᱮᱜᱮᱨ ᱠᱟᱱᱟ ᱡᱟᱭᱦᱳᱠ᱾
ᱦᱮᱸ ᱟᱞᱮ ᱥᱮᱫ ᱫᱚᱠᱚ ᱞᱟᱹᱭᱟ ᱫᱟᱠᱟ ᱨᱮᱸᱜᱮᱡ ᱠᱷᱟᱱ ᱫᱚ? ᱤᱭᱟᱹ ᱜᱩᱰᱩ ᱠᱚ ᱫᱚᱱᱮᱜᱼᱟ᱾
ᱪᱤᱞᱤ
ᱜᱩᱰᱩ
ᱜᱩᱰᱩ ᱠᱚ ᱫᱚᱱ ᱟᱪᱪᱷᱟ ᱟᱪᱪᱷᱟ ᱟᱯᱮ ᱥᱮ ᱟᱪᱪᱷᱟ ᱟᱪᱪᱷᱟ ᱵᱷ ᱜᱮ ᱛᱟᱦᱚᱞᱮ᱾
ᱦᱸ
ᱦᱳᱭ ᱦᱳᱭ ᱟᱪᱪᱷᱟ ᱱᱚᱜᱼᱚᱭ ᱡᱮᱵᱚᱱᱼᱼ ᱟᱵᱚ ᱵᱚᱱ ᱚᱱᱮ ᱵᱟᱵᱚᱱ ᱢᱮᱱ ᱜᱮᱭᱟ ᱡᱮ ᱚᱱᱠᱟᱠᱤ ᱥᱟᱱᱛᱟᱲᱤ ᱛᱮ ᱤᱭᱟᱹᱼᱼ ᱢᱮᱱᱟᱜ ᱠᱟᱜ ᱜᱮᱭᱟ ᱥᱮ ᱵᱟᱨ ᱠᱚ ᱡᱮᱢᱚᱱ ᱥᱚᱢᱵᱟᱨ ᱢᱚᱝᱜᱚᱞ ᱵᱟᱨ ᱵᱟᱝᱞᱟᱛᱮ ᱦᱳᱭ,
ᱦᱳᱭ ᱦᱳᱭ
ᱛᱚᱵᱮ ᱥᱟᱱᱛᱟᱲᱤ ᱛᱮᱫᱚ ᱪᱮᱫ ᱠᱚ ᱪᱮᱫ ᱞᱮᱠᱟ ᱵᱩᱱ ᱢᱮᱱᱟ ᱚᱱᱟ ᱟᱢ ᱵᱟᱲᱟᱭᱟᱢ ᱥᱮ?
ᱦᱮ ᱵᱟᱲᱟᱭ ᱫᱤᱧ ᱵᱟᱲᱟᱭ ᱜᱮᱭᱟ ᱚᱠᱟ ᱚᱠᱟ᱾ ᱠᱚᱨᱮ ᱡᱚᱝ ᱯᱟᱞᱮᱱ ᱢᱟᱲᱟᱝᱼᱜ ᱤᱧ ᱛᱟᱭᱚᱢ ᱥᱮ ᱛᱟᱭᱚᱢᱟᱜ ᱤᱧ ᱢᱟᱲᱟᱝ᱾
ᱢᱟᱟᱥᱮᱫ ᱞᱟᱹᱭ ᱢᱮᱥᱮ ᱟ ᱫᱚ ᱢᱟ᱾
ᱪᱮᱫ ᱛᱟᱦᱮᱸᱞᱮᱱᱟ ᱥᱤᱸᱜᱤ ᱚᱛᱮ ᱛᱮ ᱵᱟᱞᱮ ᱥᱟᱹᱨᱫᱤ ᱥᱟᱹᱜᱩᱱ ᱡᱟᱹᱨᱩᱢ ᱧᱩᱷᱩᱢ᱾
ᱦᱳᱭ ᱦᱳᱭ ᱚᱱᱠᱟᱟᱜ ᱜᱮ ᱛᱟᱦᱚᱞᱮ ᱤᱧᱦᱚᱸ ᱚᱱᱠᱟᱜᱤᱧ ᱫᱤᱥᱟᱹᱭᱮᱫ ᱠᱟᱱ᱾ ᱢᱟᱱᱮ ᱤᱧ ᱫᱚ ᱢᱤᱫ ᱟᱨ ᱢᱤᱫ ᱦᱚᱲᱤᱧ ᱠᱩᱞᱤ ᱞᱮᱫᱮᱭᱟ ᱟᱫᱚ ᱩᱱᱤ ᱦᱚᱸ ᱚᱱᱠᱟᱧ ᱞᱟᱹᱭ ᱞᱮᱫᱮ ᱟᱫᱚ ᱤᱧ ᱫᱚ ᱵᱟᱹᱧ ᱵᱟᱲᱟᱭᱟ᱾ ᱟᱨ ᱚᱱᱟ ᱢᱟᱵᱚᱱ ᱥᱤᱸᱜᱤ ᱚᱛᱮ ᱵᱟᱞᱮᱼᱼ
ᱥᱟᱨᱫᱤ ᱥᱟᱹᱜᱩᱱ
ᱥᱟᱹᱨᱫᱤ ᱥᱟᱹᱜᱩᱱ ᱥᱟᱹᱨᱫᱤ ᱥᱟᱹᱜᱩᱱ ᱡᱟᱹᱨᱩᱢ ᱧᱩᱦᱩᱢ ᱟᱪᱪᱷᱟ ᱴᱷᱤᱠᱜᱮᱭᱟ ᱚᱱᱟ ᱦᱟᱸᱜ ᱤᱧ ᱫᱤᱥᱟᱹ ᱫᱚᱦᱚᱭᱟ ᱡᱟᱭᱦᱳᱠ ᱛᱟᱦᱚᱞᱮ ᱟᱨ ᱱᱚᱜᱼᱚᱭ ᱡᱮ ᱮᱢᱚᱱ ᱮᱢᱚᱱ ᱞᱟᱝ ᱞᱟᱹᱭ ᱠᱮᱜ ᱵᱟᱨ ᱠᱚᱢᱟ ᱤᱱᱟᱹ ᱪᱷᱟᱰᱟ ᱠᱟᱛᱮ ᱱᱚᱜᱼᱚᱭ ᱪᱮᱫ ᱠᱚ ᱢᱮᱱᱟ ᱱᱚᱜᱼᱚᱭ ᱮᱸ ᱵᱳᱭᱥᱟᱠ ᱡᱳᱥᱴᱳ ᱟᱥᱟᱨ ᱥᱟᱱ ᱥᱨᱟᱵᱚᱱ ᱱᱚᱜᱼᱚᱭ ᱤᱭᱟᱹ ᱟᱨᱠᱤ ᱵᱚᱞᱮ ᱪᱮᱫ ᱠᱚ ᱢᱮᱱᱟ ᱱᱚᱣᱟ ᱢᱟᱥ ᱢᱟᱥ ᱢᱟᱥ ᱢᱟᱥ ᱛᱚ ᱢᱟᱥ ᱠᱚ ᱞᱟᱹᱭ ᱢᱮ ᱪᱮᱫᱮᱠᱟ ᱵᱚᱱ ᱥᱟᱱᱛᱟᱲ ᱛᱮᱵᱚᱱ ᱞᱟᱹᱭᱟ
ᱥᱟᱱᱛᱟᱲ ᱛᱮ
ᱟᱸ
ᱚᱸᱻ ᱚᱱᱟ ᱦᱚᱸᱧ ᱛᱟᱭᱚᱢ ᱢᱟᱲᱟᱝ ᱜᱮᱭᱟ ᱯᱟᱞᱮᱱᱚᱜ
ᱢᱟ ᱥᱮ ᱟᱫᱚ ᱞᱟᱹᱭ ᱢᱮ
ᱮᱸ ᱯᱩᱥ ᱢᱟᱜᱽ ᱡᱷᱮᱸᱴ ᱟᱥᱟᱲ ᱥᱟᱱ ᱵᱷᱟᱫᱚᱨ ᱫᱟᱸᱥᱟᱭ ᱥᱚᱦᱨᱟᱭ ᱟᱛ ᱠᱮ ᱟᱹᱧ
ᱚᱜᱷᱮᱱ ᱚᱜᱷᱮᱱ ᱚᱜᱽᱨᱟᱭᱟᱱ ᱚᱜᱽᱨᱟᱭᱟᱱ ᱚᱜᱽᱨᱟᱭᱤᱱ ᱫᱚ ᱪᱮᱫ ᱠᱚ ᱢᱮᱱᱟ ᱟᱜᱷᱟᱬ
ᱪᱮᱫ ᱠᱚ ᱞᱟᱹᱭᱟ
ᱫᱟᱸᱥᱟᱭ ᱯᱚᱨᱮ ᱫᱚ ᱪᱮᱫ
ᱦᱮᱸ ᱦᱮᱸ ᱫᱟᱸᱥᱟᱭ ᱵᱷᱟᱫᱚᱨ ᱫᱟᱸᱥᱟᱭ ᱥᱚᱦᱨᱟᱭ ᱫᱟᱸᱥᱟᱭ ᱯᱚᱨᱮ ᱥᱚᱦᱚᱨᱟᱭ
ᱦᱮᱸ ᱥᱚᱨᱦᱟᱭ ᱯᱚᱨ
ᱩᱸᱻ ᱥᱚᱨᱦᱟᱭ ᱯᱚᱨᱛᱮ ᱪᱮᱫ ᱦᱤᱡᱩᱜᱼᱟ ᱯᱩᱥ ᱦᱤᱡᱩᱜᱼᱟ
ᱯᱳᱥ ᱦᱤᱡᱩᱜᱼᱟ᱾
ᱯᱩᱥ ᱜᱮᱛᱚ ᱚᱜᱽᱜᱷᱮᱱ
ᱡᱷᱮᱸᱴ ᱟᱥᱟᱲ ᱥᱟᱱ ᱵᱷᱟᱫᱚᱨ ᱫᱟᱸᱥᱟᱭ ᱟᱫᱚ ᱪᱮᱫ ᱪᱚᱝ ᱵᱟᱨᱭᱟ
ᱚᱠᱷᱚᱱᱳ ᱢᱮᱱᱟᱜ ᱠᱟᱫᱟ ᱵᱚᱞᱮ ᱟᱪᱪᱷᱟ ᱟᱪᱪᱷᱟ ᱡᱟᱭᱦᱳᱠ ᱤᱧᱦᱚᱸ ᱩᱱᱟᱹᱜ ᱵᱟᱹᱧ ᱵᱟᱲᱟᱭᱟ ᱩᱱᱟᱹᱜ ᱵᱟᱹᱧ ᱵᱟᱲᱟᱭᱟ ᱢᱟᱱᱮ ᱵᱟᱹᱧ ᱵᱟᱲᱟ ᱤᱧ ᱫᱚ
ᱦᱮᱸ ᱦᱮᱸ
ᱡᱟᱭᱦᱳᱠ ᱟᱫᱚ ᱵᱚᱞᱮ ᱟᱢ ᱫᱚ ᱩᱸᱻ ᱪᱮᱫ ᱤᱭᱟᱹᱨᱮ ᱟᱯᱮ ᱥᱮᱫ ᱫᱚ ᱱᱚ ᱱᱚᱝᱠᱟ ᱱᱚᱝᱠᱟ ᱜᱮᱯᱮ ᱨᱚᱲᱟ ᱱᱚᱜ-ᱚᱭ ᱡᱮ ᱱᱚᱜᱼᱚᱭ ᱡᱮᱢᱮᱢ ᱞᱟᱹᱭ ᱛᱮᱦᱤᱧ ᱡᱩᱫᱤ ᱠᱩᱞᱤᱠᱟᱢ ᱠᱷᱟᱡ ᱛᱮᱦᱮᱧ ᱫᱚ ᱪᱮᱫ ᱪᱮᱫ ᱛᱤᱦᱤᱧ ᱫᱚ ᱪᱮᱫ ᱵᱟᱨ ᱠᱟᱱᱟ ᱛᱟᱦᱞᱮ ᱟᱢ ᱫᱚᱢ ᱞᱟᱹᱭ ᱠᱮᱭᱟ ᱛᱚ ᱛᱤᱦᱤᱧ ᱫᱚᱢ ᱞᱟᱹᱭ ᱠᱮᱭᱟ ᱵᱚᱞᱮ ᱥᱤᱸᱜᱤ ᱢᱟᱦᱟ ᱠᱟᱱᱟ
ᱦᱮᱸ
ᱚ ᱥᱤᱸᱜᱤ ᱫᱚ ᱢᱟᱱᱮ ᱨᱚᱵᱤ ᱵᱟᱨ ᱛᱟᱭ ᱛᱚ
ᱦᱳᱭ ᱥᱤᱸᱜᱤ ᱫᱚ ᱨᱚᱵᱤᱵᱟᱨ
ᱟᱪᱪᱷᱟ ᱟᱪᱪᱷᱟ ᱟᱨ ᱚᱱᱟ ᱪᱷᱟᱰᱟ ᱠᱟᱛᱮᱫ ᱦᱟᱸᱜ ᱪᱮᱫ ᱠᱚ ᱢᱮᱱᱟᱜ ᱠᱟᱫᱟ ᱦᱟᱸᱜ ᱱᱚᱜᱼᱚᱭ ᱨᱤᱛᱩ ᱨᱤᱛᱩ ᱫᱟᱜ ᱫᱤᱱ ᱞᱚᱞᱚ ᱫᱤᱱ ᱥᱮ ᱪᱮᱫ ᱞᱮᱠᱟ ᱢᱮᱱᱟᱜ ᱠᱟᱫᱟ
ᱚᱱᱮ ᱫᱚ ᱵᱟᱹᱧ ᱩᱭᱦᱟᱹᱨ ᱠᱟᱜ ᱜᱮᱭᱟ
ᱩᱸ ᱫᱟᱜ ᱫᱤᱱ ᱞᱚᱞᱚ ᱫᱤᱱ
ᱟᱨᱟᱜ, ᱫᱟᱜ ᱫᱤᱱ ᱡᱟᱹᱯᱩᱫ ᱫᱤᱱ ᱟᱫᱚ ᱦᱟᱸᱜ ᱫᱟᱜ ᱡᱟᱹᱯᱩᱫ ᱠᱚ ᱨᱟᱵᱟᱝ ᱫᱤᱱ ᱟᱨ ᱥᱤᱛᱩᱝ ᱫᱤᱱ
ᱥᱤᱩᱛᱩᱝ ᱫᱤᱱ ᱫᱟᱹᱨᱤ ᱫᱟᱹᱨᱤ ᱥᱟᱠᱟᱢ ᱧᱩᱨᱦᱟᱹᱜ ᱫᱤᱱ ᱱᱤᱨᱚᱱ ᱱᱤᱨᱚᱱ ᱫᱤᱱ
ᱢᱚᱱᱮ ᱦᱳᱭ ᱦᱳᱭ ᱪᱮᱛᱟ
ᱱᱤᱨᱚᱱ ᱫᱤᱱ ᱛᱟᱯᱚᱨᱮ
ᱚᱭ ᱵᱟᱹᱧ ᱩᱭᱦᱟᱨᱮᱜᱼᱟ
ᱵᱟᱢ ᱩᱭᱦᱟᱹᱨᱮᱫᱼᱟ ᱛᱟᱦᱚᱞᱮ ᱡᱫᱤ ᱥᱟᱵ ᱠᱟᱜ ᱢᱮ ᱟᱢ ᱨᱮᱱ ᱢᱟᱹᱭ ᱵᱟᱹᱵᱩ ᱪᱤᱠ ᱟᱢ ᱨᱮᱱ ᱢᱟᱹᱭ ᱵᱟᱹᱵᱩ ᱛᱤᱠᱤᱱ ᱡᱩᱫᱤ ᱡᱟᱦᱟᱸ ᱛᱤᱥᱮᱢ ᱯᱟᱲᱦᱟᱣ ᱠᱤᱱᱟ ᱛᱟᱦᱚᱞᱮ ᱪᱮᱫ ᱞᱮᱠᱟᱢ ᱯᱟᱲᱦᱟᱣ ᱠᱤᱱᱟ,
ᱪᱤᱠᱟᱹᱛᱤᱧ ᱯᱟᱲᱦᱟᱣ ᱠᱤᱱᱟ ᱟᱫᱚ ᱱᱤᱛᱚᱜ ᱫᱚ ᱟᱱᱮ ᱞᱟᱹᱭ ᱠᱮᱫ ᱜᱩᱜᱩᱞ ᱜᱮ
ᱦᱮᱸ
ᱟᱫᱚ ᱜᱳᱜᱚᱞ ᱜᱮᱼ
ᱚ ᱟᱪᱪᱷᱟ ᱜᱩᱜᱳᱞ ᱛᱮ ᱟᱫᱚ ᱩᱱᱠᱤᱱ ᱥᱟᱢᱟᱝ ᱨᱮ ᱡᱩᱫᱤ ᱜᱩᱜᱳᱞ ᱜᱩᱜᱳᱞ ᱵᱟᱨ ᱵᱟᱨ ᱮᱢ ᱩᱭᱦᱟᱹᱨ ᱵᱟᱲᱟᱭᱟᱼᱼ ᱛᱟᱦᱚᱞᱮ ᱩᱱᱠᱤᱱᱟᱜ ᱢᱟᱭᱤᱱᱰ ᱛᱷᱚᱲᱟ ᱰᱟᱭᱵᱷᱟᱨᱴᱚᱜ ᱛᱟᱹᱠᱤᱱᱟ ᱦᱟᱱᱛᱮ ᱢᱳᱵᱟᱭᱤᱞ
ᱦᱳᱭ ᱦᱳᱭ ᱚᱱᱟ ᱫᱚ ᱦᱳᱭ ᱜᱮ
ᱛᱟᱦᱚᱞᱮ
ᱚᱱᱟ ᱫᱚ ᱟᱢ ᱞᱟᱹᱭ ᱠᱟᱜ ᱢᱮ ᱚᱱᱟ ᱫᱚ ᱪᱮᱫ ᱦᱩᱭᱩᱜ ᱜᱮᱭᱟ
ᱛᱚ ᱡᱚᱠᱷᱚᱱ ᱜᱤᱫᱽᱨᱟᱹ ᱢᱟᱹᱭ ᱵᱟᱹᱵᱩ ᱛᱟᱠᱤᱱ ᱦᱩᱭᱩᱜᱟ ᱛᱚᱠᱷ ᱩᱭᱦᱟᱹᱨ ᱦᱩᱭᱩᱜ ᱟᱭᱟ ᱥᱮ ᱟᱪᱪᱷᱟ
ᱫᱟᱜ ᱫᱤᱱ ᱥᱤᱛᱩᱤᱱ ᱫᱤᱱ ᱨᱟᱵᱟᱱ ᱫᱤᱱ
ᱟᱪᱪᱷᱟ ᱟᱪᱪᱷᱟ ᱚᱱᱟ ᱦᱚᱸ ᱚᱱᱟ ᱦᱚᱸ ᱦᱩᱸ ᱴᱷᱤᱠᱜᱮᱭᱟ ᱢᱟ
ᱟᱪᱪᱷᱟ ᱟᱢᱟᱜ ᱚᱲᱟᱜ ᱨᱮᱫᱚ ᱟᱯᱮ ᱚᱲᱟᱜ ᱨᱮᱫᱚ ᱚᱠᱚᱭ ᱠᱚ ᱡᱚᱢ ᱧᱩ ᱠᱚ ᱤᱥᱤᱱᱟᱜ ᱢᱟᱱᱮ? ᱚᱠᱚᱭᱮ ᱤᱥᱤᱱᱟ? ᱟᱢ ᱥᱮ ᱟᱢ ᱟᱭᱳ?
ᱤᱧ ᱟᱭᱳ ᱦᱚᱸ ᱤᱧ ᱦᱚᱸ ᱤᱧ ᱫᱟ. ᱭ ᱦᱚᱸ
ᱟᱪᱪᱷᱟ ᱥᱟᱱᱟᱢ ᱦᱚᱲ ᱜᱮᱯᱮ ᱤᱥᱤᱱᱟ
ᱦᱮᱸ
ᱟᱨ ᱟᱞᱮ ᱚᱲᱟᱜ ᱨᱮᱫᱚ ᱪᱮᱫ ᱠᱚ ᱵᱟᱲᱟᱭᱟᱢ
ᱦᱸ ᱵᱟᱝ ᱜᱮ
ᱟᱞᱮ ᱚᱲᱟᱜ ᱨᱮᱫᱚ ᱤᱧ ᱜᱚᱜᱚ ᱫᱚᱭ ᱫᱟᱠᱟᱭᱟ᱾ ᱟᱨ ᱤᱧ ᱵᱟᱵᱟ ᱫᱚᱭ ᱩᱛᱩᱭᱟ᱾
ᱚ
ᱟᱨ ᱟᱞᱮ ᱟᱞᱮ ᱯᱮ ᱦᱚᱲ ᱫᱚᱞᱮ ᱡᱚᱢ-ᱟ ᱤᱧ ᱤᱧ ᱵᱩᱰᱤᱜᱚ ᱤᱧ ᱟᱨ ᱤᱧ ᱵᱚᱱ
ᱚ
ᱦᱮᱸ
ᱵᱩᱱᱩ ᱫᱚ ᱵᱟᱭ ᱤᱥᱤᱱ ᱜᱮᱭᱟ ᱩᱛᱩᱫᱚ?
ᱚᱠᱚᱭ?
ᱟᱭᱳ ᱟᱭᱳ ᱜᱚᱜᱚ ᱡᱟᱦᱟᱸᱭ ᱫᱚ᱾
ᱦᱮᱸ ᱤᱥᱤᱱ ᱫᱚ ᱤᱥᱤᱱ ᱜᱮᱭᱟ ᱵᱚᱞᱮ ᱤᱧ ᱵᱟᱵᱟ ᱵᱟᱭ ᱛᱟᱦᱮᱱ ᱠᱷᱟᱱ, ᱢᱮᱱᱠᱷᱟᱱ ᱤᱧ ᱵᱟᱵᱟ ᱫᱚ ᱵᱷᱮᱨᱟᱭᱴᱤ᱾ ᱢᱟᱱᱮ ᱟᱭᱢᱟ ᱨᱚᱠᱚᱢ ᱤᱭᱟᱹ ᱜᱚᱫᱟ ᱟᱨᱠᱤ ᱵᱚᱞᱮ ᱩᱱᱤ ᱫᱚ ᱥᱮᱯᱷ ᱠᱟᱱᱟᱭ ᱤᱧ ᱵᱟᱵᱟ ᱫᱚ᱾
ᱚᱻ
ᱟᱫᱚ ᱟᱞᱮ ᱫᱚ ᱯᱚᱨᱛᱮᱠ ᱫᱤᱱ ᱜᱮ ᱱᱟᱱᱟ ᱨᱚᱠᱚᱢ ᱦᱚᱸ ᱡᱚᱢᱟ ᱵᱚᱞᱮ ᱢᱟᱱᱮ ᱤᱧ ᱵᱟᱵᱟ ᱢᱮᱱᱟᱭ ᱛᱚ ᱟᱭᱢᱟ ᱨᱚᱠᱚᱢ ᱮᱠᱥᱯᱮᱨᱤᱢᱮᱱᱴ ᱢᱟᱱᱮ ᱟᱭᱢᱟ ᱨᱚᱠᱚᱢᱮ ᱮ ᱩᱛᱩ ᱫᱟᱠᱟᱭᱟ ᱦᱳᱭ ᱦᱳᱭ
ᱩᱱᱤ ᱫᱚ ᱢᱮᱱᱮᱡᱢᱮᱱᱴ ᱫᱷᱟᱨᱟ ᱜᱮᱭᱟ ᱵᱟᱝ᱾
ᱦᱳᱭ ᱦᱳᱭ ᱯᱟᱞᱮ ᱱᱚᱣᱟ ᱤᱭᱟᱹᱟᱹᱨᱮᱢ ᱧᱮᱞ ᱵᱟᱲᱟ ᱟᱠᱟᱫᱮ ᱜᱮᱭᱟ ᱩᱱᱤ ᱴᱤᱵᱷᱤ ᱠᱚᱨᱮ ᱦᱚᱸ ᱠᱚ ᱩᱫᱩᱜ ᱵᱟᱲᱟᱫᱮᱭᱟ ᱫᱟᱠᱟ ᱨᱮ ᱩᱛᱩ ᱨᱮ
ᱵᱟᱝᱜᱮ ᱛᱚ ᱪᱮ..
ᱟᱫᱚ ᱯᱟᱥᱮᱡ ᱟᱫᱚ ᱵᱟᱢ ᱧᱮᱞ ᱠᱟᱜ ᱥᱳ ᱟᱫᱚ ᱪᱮᱠᱟᱢ ᱵᱟᱲᱟᱭᱟ ᱟᱫᱚ ᱦᱳᱭᱥᱮ
ᱵᱟᱝ, ᱵᱟᱝ ᱟᱫᱚ ᱚᱱᱠᱟ ᱢᱟ ᱟᱹᱰᱤ ᱜᱟᱱ ᱜᱮ ᱢᱮᱱᱟᱜ ᱠᱚᱣᱟ
ᱚ ᱦᱳᱭ ᱦᱳᱭ ᱚᱱᱟ ᱢᱟ ᱦᱮᱸ ᱜᱮ ᱟᱫᱚ ᱵᱚᱞᱮ ᱚᱱᱟᱧ ᱞᱟᱹᱭᱫᱟ ᱟᱨᱠᱤ ᱠᱟᱨᱚᱱ ᱢᱤᱫ ᱦᱚᱲ ᱫᱚ ᱨᱟᱱᱱᱟ ᱦᱚᱲ ᱫᱚᱭ ᱛᱟᱦᱮᱱᱟ ᱠᱤᱛᱩ ᱱᱚᱣᱟ ᱫᱤᱥᱚᱢ ᱨᱮ ᱮᱠᱥᱚᱼᱼ ᱯᱚᱧᱪᱟᱥ ᱠᱳᱴᱤ ᱦᱚᱲ ᱢᱮᱱᱟᱜ ᱵᱚᱱᱟ ᱥᱮ ᱪᱮᱫ ᱮᱠᱥᱚ ᱯᱚᱧᱪᱟᱥ ᱠᱳᱴᱤ ᱢᱩ ᱢᱩᱫᱽᱮ ᱛᱤᱱᱟᱹᱜ ᱜᱟᱱ ᱪᱮ ᱢᱮᱱᱟᱜ ᱠᱚᱣᱟ ᱟᱫᱚ ᱢᱟᱱᱮᱧᱼᱼ ᱢᱮᱱᱫᱟ ᱟᱨᱠᱤ ᱪᱟᱞᱟᱣ ᱵᱟᱲᱟ ᱠᱟᱱᱟᱭ ᱚᱱᱠᱟ ᱵᱚᱞᱮ ᱱᱚᱣᱟᱧ ᱞᱟᱹᱭ ᱦᱚᱪᱚᱭᱮᱫᱟ ᱪᱟᱞᱟᱣ ᱞᱮᱱᱟᱭ ᱟᱨᱠᱤ ᱚᱱᱠᱟ ᱵᱷᱤᱰᱭᱳ ᱥᱩᱴ ᱢᱟᱱᱮ ᱤᱫᱤ ᱞᱮᱫ ᱫᱮᱠᱚ ᱴᱤᱵᱷᱤ ᱨᱮ
ᱦᱩᱸ
ᱱᱚᱜᱼᱚ ᱱᱚᱝᱠᱟ, ᱟᱫᱚ ᱚᱱᱮ ᱚᱱᱠᱟ ᱜᱮ ᱟᱨᱠᱤ ᱾
ᱟᱫᱚ ᱛᱚᱵᱮ ᱟᱢ ᱫᱚ ᱪᱮᱫ ᱠᱚ ᱤᱥᱤᱱᱮᱢ ᱵᱟᱲᱟᱭ ᱜᱮᱭᱟ ᱾ ᱢᱟᱱᱮ ᱥᱟᱵ ᱠᱟᱜ ᱢᱮ ᱟᱢ ᱥᱟᱱᱟᱢ ᱠᱤᱪᱷᱩᱢ ᱵᱟᱲᱟᱭᱟ, ᱛᱟᱭᱛᱚ᱾
ᱤᱧ ᱥᱟᱱᱟᱢ ᱠᱤᱪᱷᱩ ᱫᱚ ᱵᱟᱹᱧ ᱵᱟᱲᱟᱭ ᱜᱮᱭᱟ ᱚᱱᱠᱟ ᱠᱟᱹᱴᱤᱡ ᱠᱟᱹᱴᱤᱡᱼᱼ ᱠᱟᱹᱢᱤ ᱪᱟᱞᱟᱜ ᱞᱮᱠᱟ, ᱫᱟᱠᱟ ᱩᱛᱩ ᱱᱚᱨᱢᱟᱞ ᱱᱚᱨᱢᱟᱞ ᱾
ᱚ ᱛᱚᱵᱮ ᱥᱟᱵ ᱠᱟᱜ ᱢᱮ ᱟᱢᱠᱩ, ᱠᱟᱛᱷᱟ ᱨᱤᱧ ᱞᱟᱹᱭᱫᱟ ᱛᱟᱦᱚᱞᱮ ᱡᱟᱢᱟᱭ ᱠᱚ ᱟᱹᱜᱩᱣᱟᱜ ᱢᱮᱭᱟ ᱾ ᱛᱟᱦᱚᱞᱮ ᱩᱱ ᱚᱠᱛᱚ ᱫᱚ ᱮᱸᱻ ᱟᱫᱚ ᱱᱚᱨᱢᱟᱞ ᱱᱚᱨᱢᱟᱞ ᱵᱟᱲᱟᱭ ᱞᱮᱠᱷᱟᱱ ᱦᱩᱭᱩᱜᱼᱟ? ᱡᱟᱢᱟᱭ ᱢᱟ ᱱᱟᱣᱟ ᱱᱟᱣᱟ ᱯᱨᱚᱛᱤᱱ ᱡᱚᱢ ᱥᱟᱱᱟᱭᱭᱟ ᱦᱟᱱᱟ ᱱᱟᱣᱟ, ᱛᱟᱦᱚᱞᱮ?
ᱚᱱᱟ ᱫᱚ ᱟᱡᱼᱮ ᱪᱮᱫ ᱟᱢ ᱠᱷᱟᱡ ᱫᱚᱼᱼ
ᱟᱫᱚ ᱡᱟᱢᱟᱭ ᱫᱚ ᱠᱤ ᱪᱮᱫ ᱟᱢᱟᱭ, ᱡᱟᱢᱟᱭ ᱫᱚᱭ ᱵᱟᱲᱟᱭᱟ ᱠᱤ?
ᱟᱫᱚ ᱟᱭᱳ ᱦᱚᱲᱚᱨᱠᱣᱟ ᱦᱚᱲᱚᱨᱠᱣᱟ
ᱠᱟᱛᱷᱟ ᱨᱤᱧ ᱥᱟᱫᱽ ᱢᱮ, ᱟᱻ ᱡᱟᱦᱟᱸᱭ ᱟᱢᱨᱮ ᱥᱟᱥᱩᱲᱤ ᱠᱟᱱᱟᱭ ᱩᱱᱤ ᱦᱚᱸᱼᱼ
ᱚᱱᱟ ᱫᱚ ᱚᱸᱰᱮ ᱜᱮᱠᱚ ᱪᱮᱫ ᱟᱠᱚᱣᱟ ᱠᱚ ᱾